ᱦᱮᱸ ᱡᱚᱦᱟᱨ ᱜᱮ ᱱᱟᱯᱟᱭ ᱵᱟᱲᱟ ᱜᱮ
ᱦᱳᱭ ᱱᱟᱯᱟᱭ ᱵᱟᱲᱟ ᱜᱮᱞᱤᱧ ᱟᱵᱮᱱ ᱜᱮ ᱪᱮᱫ ᱞᱮᱠᱟ
ᱟᱹᱞᱤᱧ ᱦᱚᱸ ᱱᱟᱯᱟᱭ ᱜᱮ
ᱦᱩᱸ
ᱟᱨ ᱚᱲᱟᱜ ᱥᱮᱫ ᱱᱟᱯᱟᱭ ᱵᱟᱲᱟ ᱜᱮ
ᱦᱳᱭ ᱚᱲᱟᱜ ᱥᱮᱫ ᱦᱚᱸ ᱱᱤᱛ ᱫᱚ ᱱᱟᱯᱟᱭ ᱵᱟᱲᱟ ᱜᱮ ᱟᱯᱮ ᱥᱮᱫ ᱜᱤ ᱜᱚᱨᱚᱢ ᱠᱚ ᱪᱮᱫ ᱞᱮᱠᱟ ᱵᱩᱡᱷᱟᱹᱜ ᱠᱟᱱᱟ ᱫᱟᱜ ᱡᱟᱹᱲᱤ ᱠᱚ
ᱫᱟᱜ ᱡᱟᱹᱲᱤ ᱠᱚᱢᱟ ᱫᱟᱜ ᱮᱜ ᱠᱟᱱᱜᱤ ᱟᱹᱭᱩᱵ ᱵᱤᱞᱟ ᱥᱮᱫ ᱢᱤᱫ ᱛᱮᱞᱟ ᱟᱨ ᱱᱤᱛᱚᱜ ᱦᱚᱸ ᱥᱤᱛᱳᱝ ᱛᱮᱦᱮᱱᱟ ᱯᱩᱨᱟᱹ ᱜᱚᱨᱚᱢ ᱛᱮᱦᱮᱱᱟ ᱯᱩᱨᱟᱹ ᱜᱮᱥ ᱵᱩᱡᱷᱟᱹᱜ ᱠᱟᱱᱟ ᱥᱮᱛᱟᱜ ᱵᱮᱞᱟ ᱫᱚ, ᱟᱯᱮ ᱥᱮᱫ ᱜᱤ ᱪᱮᱫ ᱞᱤᱠᱟ
ᱟᱞᱮᱥᱮᱫ ᱫᱚ ᱵᱟᱭ ᱫᱟᱜ ᱵᱟᱲᱟ ᱟᱠᱟᱫᱟ ᱠᱤᱪᱷᱩ ᱫᱤᱱ ᱠᱷᱚᱡ ᱫᱚ ᱛᱚᱵᱮ ᱟᱹᱰᱤ ᱟᱭᱢᱟ ᱥᱤᱛ.... ᱛᱩᱝ ᱵᱩᱡᱷᱟᱹᱜ ᱠᱟᱱᱟ ᱟᱨ ᱛᱮᱦᱮᱧ ᱫᱚ ᱥᱤᱛᱩᱝ ᱫᱚ ᱵᱟᱭ ᱥᱤᱛᱩᱝ ᱮᱫᱟ ᱜᱩᱢᱟᱹᱴ ᱟᱹᱭᱠᱟᱹᱜ ᱠᱟᱱᱟ
ᱟᱞᱮᱥᱮᱜ ᱦᱚᱸ ᱚᱝᱠᱟᱜᱮ ᱜᱩᱢᱟᱹᱴ ᱜᱤ ᱟᱹᱭᱠᱟᱹᱜ ᱠᱟᱱᱟ ᱟᱫᱚ ᱯᱩᱨᱟᱹ ᱰᱷᱮᱨ ᱜᱤ ᱵᱚᱞᱮ ᱜᱮᱥ ᱵᱩᱡᱷᱟᱹᱜ ᱠᱟᱱᱟ ᱥᱤᱛᱩᱝ ᱫᱟᱜ ᱫᱚᱭ ᱫᱟᱜ ᱮᱜ ᱠᱟᱱ ᱜᱮᱭᱟ ᱟᱫᱚ ᱞᱤᱠᱤᱱ ᱯᱩᱨᱟᱹ ᱰᱷᱮᱨ ᱜᱤ ᱜᱮᱥ
ᱦᱳᱭ ᱟᱫᱚ ᱥᱮ... ᱫᱟᱜ ᱠᱟᱛᱮᱫ ᱚᱱᱮ ᱡᱮ ᱥᱤᱛᱩᱝ ᱮᱫᱟᱭ ᱨᱟ. ᱜᱤ ᱧᱚᱜ ᱚᱱᱟ ᱛᱮᱜᱮ ᱚᱱᱟ ᱵᱷᱟᱸᱯ ᱛᱮ ᱟᱨᱚ ᱵᱤᱥᱤ ᱚᱱᱟ ᱜᱩᱢᱟᱹᱫ ᱫᱚ ᱟᱹᱭᱠᱟᱹᱜ ᱠᱟᱱᱟ ᱛᱚᱵᱮ ᱮᱨ ᱟᱯᱷᱚᱨ ᱠᱚ ᱫᱚ ᱛᱤᱱᱟᱹᱜ ᱥᱟᱺᱜᱤᱧ ᱠᱮᱫᱟ ᱯᱮ
ᱮᱨ ᱟᱯᱷᱚᱭ ᱫᱚ ᱦᱩᱭ ᱮᱱᱟ ᱛᱷᱚᱲᱟ ᱛᱷᱩᱲᱤ ᱫᱚ ᱟᱨ ᱵᱟᱠᱤ ᱢᱮᱱᱟᱜᱼᱟ ᱛᱷᱚᱲᱟ ᱛᱷᱩᱲᱤ ᱵᱟᱝ ᱦᱩᱭ ᱟᱠᱟᱱᱟ ᱩᱱᱟᱹᱜ ᱫᱟᱜ ᱜᱮ ᱱᱚᱜ-ᱚᱭ ᱪᱤᱫ ᱞᱮᱠᱟᱭ ᱫᱟᱜ ᱮᱫᱟ
ᱦᱮᱸ ᱫᱟᱜ ᱜᱤ ᱱᱤᱛᱚᱜ ᱫᱚ ᱫᱟᱜ ᱵᱟᱭ ᱫᱟᱜ ᱞᱮᱠᱷᱟᱡ ᱫᱚ ᱟᱨ ᱫᱟᱜ ᱢᱟ ᱞᱟᱦᱟ ᱠᱷᱚᱡ ᱜᱮ ᱱᱤᱭᱟᱹ ᱵᱟᱨ ᱢᱟᱭ ᱫᱟᱜ ᱤᱫᱤ ᱠᱮᱫᱟ ᱫᱟᱜ ᱠᱚ ᱞᱟᱦᱟ ᱛᱤᱜᱤ ᱪᱟᱵᱟ ᱵᱟᱲᱟ ᱠᱟᱫᱟᱭ ᱥᱮ
ᱪᱟᱵᱟ ᱵᱟᱲᱟ ᱞᱮᱫᱟᱭ ᱚᱱᱟ ᱜᱤ ᱢᱩᱥᱠᱤᱞ ᱜᱮᱭᱟ ᱦᱟᱸᱜ ᱫᱟᱜ-ᱟᱭ ᱥᱮ ᱵᱟᱭ ᱫᱟᱜ-ᱟ
ᱦᱳᱭ ᱩᱱᱫᱚ ᱛᱚᱠᱷᱚᱡ ᱫᱚ ᱦᱟᱸᱜ ᱦᱩᱲᱩ ᱨᱚᱦᱚᱭ ᱴᱷᱤᱠ ᱠᱟᱛᱮᱫ ᱦᱟᱸᱜ ᱡᱮ ᱦᱩᱲᱩ ᱠᱚ ᱡᱮ ᱜᱮᱞᱮᱜᱼᱟᱜ ᱱᱟᱸᱦᱟᱜ
ᱦᱩᱸ
ᱛᱚᱠᱷᱚᱡ ᱜᱮ ᱠᱷᱮᱛᱨᱮ ᱫᱟᱜ ᱟᱸᱡᱮᱫᱚᱜᱼᱟ
ᱦᱩᱸ ᱟᱨ ᱟᱯᱮ ᱥᱮᱫ ᱫᱚ ᱦᱩᱭ ᱵᱟᱲᱟᱭ ᱮᱱᱟ ᱥᱮ ᱵᱟᱝ ᱛᱚᱵᱮ ᱟᱯᱷᱚᱨ ᱮᱨ ᱟᱯᱷᱚᱨ ᱠᱚ
ᱦᱮᱸ ᱮᱨ ᱟᱯᱷᱚᱨ ᱠᱚ ᱫᱚ ᱦᱚᱭ ᱠᱟᱱᱟ ᱟᱫᱚ ᱱᱤᱛᱚᱜ ᱫᱚ ᱵᱟᱹᱭᱦᱟᱹᱲ ᱠᱚᱨᱮᱱᱟᱜ ᱫᱚ ᱜᱟᱱ ᱟ...... ᱠᱟᱱᱟ ᱨᱚᱦᱚᱭ ᱞᱮᱠᱟ ᱜᱮ ᱟᱫᱚ ᱵᱟᱭ ᱫᱟᱜ ᱡᱟᱹᱲᱤ ᱭᱟᱵᱚᱱ ᱠᱷᱟᱱᱡ ᱛᱚ ᱱᱟᱦᱟᱜ ᱵᱟᱝ ᱠᱟᱹᱢᱤ ᱦᱚᱨᱟ ᱫᱚ ᱮᱦᱚᱵ ᱵᱟᱝ ᱜᱟᱱᱚᱜ ᱠᱟᱱᱟ
ᱟᱨᱚ ᱵᱟᱡ ᱠᱚᱨᱮᱱᱟᱜ ᱫᱚ ᱡᱟᱱᱟᱢᱚᱜ ᱠᱟᱱᱟ ᱥᱚᱵᱮ,
ᱦᱩᱸ ᱦᱩᱸᱛᱚ ᱵᱟᱹᱭᱦᱟᱹᱲ ᱠᱚᱨᱮ ᱱᱟᱜ ᱫᱚ ᱱᱚᱛᱮ ᱫᱚ ᱟᱹᱣᱲᱤ ᱦᱩᱭᱩᱜᱼᱟ, ᱚ ᱡᱟ ᱵᱟᱹᱫᱽ ᱠᱚᱨᱮᱱᱟᱜ ᱜᱮ ᱚᱱᱟᱜᱮ ᱮᱨ ᱵᱟᱨᱟᱣᱟᱠᱟᱫᱟ ᱾ ᱡᱟᱱᱟᱢ ᱫᱚ ᱡᱟᱱᱟᱢ ᱟᱠᱟᱱ ᱜᱮᱭᱟ ᱴᱷᱤᱠ ᱵᱚᱞᱮ᱾ ᱨᱚ ᱦᱳᱨᱳ ᱵᱚᱞᱮ ᱨᱚᱦᱚᱭ ᱞᱮᱠᱟ ᱫᱚ ᱟᱹᱣᱲᱤ ᱦᱩᱭᱩᱜᱼᱟ ᱵᱚᱞᱮ ᱟᱨ ᱫᱟᱜ ᱦᱚᱸ ᱦᱩᱸ, ᱯᱮ ᱫᱤᱱ ᱯᱚᱨᱮ ᱠᱷᱟᱡ ᱜᱮ ᱦᱟᱸᱜ ᱵᱚᱞᱮ ᱦᱩᱭᱩᱜᱼᱟ ᱟᱨ ᱯᱟᱸᱪ ᱪᱷᱚ ᱫᱤᱱ ᱛᱮᱜᱤ ᱦᱟᱸᱜ ᱦᱩᱭᱩᱜᱼᱟ ᱦᱩᱭ ᱫᱚ᱾
ᱦᱳᱭ! ᱱᱮᱛᱟᱨ ᱫᱚ ᱚᱲᱟᱜ ᱨᱮᱱᱟᱜ ᱤᱛᱟᱹ ᱛᱚ ᱵᱟᱵᱚᱱ ᱛᱚᱞᱟᱭᱮᱫᱟ ᱥᱮ ᱱᱮᱛᱟᱨ ᱫᱚ ᱦᱩᱭᱩᱜ- ᱢᱟᱱᱮ ᱠᱤᱨᱤᱧᱟᱜ ᱢᱮᱭᱟ ᱟᱫᱚ ᱚᱱᱟᱫᱚ ᱠᱷᱩᱵ ᱠᱚᱢ ᱫᱤᱱ ᱛᱮᱜᱮ ᱦᱩᱭ ᱜᱚᱫᱚᱜ ᱠᱟᱱᱟ᱾
ᱦᱟᱭᱵᱤᱨᱤᱰ ᱣᱟᱞᱟ ᱠᱟᱱᱟ ᱡᱟᱹᱞᱫᱤ ᱤᱭᱟᱹᱜ ᱠᱟᱱᱟ ᱫᱚᱥ ᱯᱚᱸᱫᱽᱨᱚ ᱫᱤᱱ ᱛᱮᱜᱮ ᱠᱚ ᱢᱮᱱ ᱛᱟᱦᱮᱸᱱᱟ ᱦᱩᱭᱩᱜ ᱠᱟᱱᱟ,
ᱦᱮᱸ ᱟᱨ ᱚᱸᱛᱮ ᱦᱚᱸ ᱟᱜᱮ ᱮᱜ ᱢᱟᱱᱮ ᱰᱮᱦᱮᱨ ᱤᱭᱟᱹ ᱠᱷᱚᱡ ᱞᱟᱦᱟ ᱠᱷᱚᱡ ᱜᱮ ᱡᱩᱫᱤ ᱚᱸᱛᱮ ᱦᱚᱸ ᱚᱯᱷᱚᱨ ᱚᱢ ᱛᱮᱦᱚᱸ ᱟᱯᱷᱚᱨᱛᱮ ᱩᱱᱫᱚ ᱦᱟᱲᱟᱢᱚᱜ-ᱟ ᱡᱟᱦᱟᱸ ᱫᱚ ᱦᱮᱸ ᱵᱟᱝ᱾
ᱦᱟᱲᱟᱢᱚᱜ ᱜᱮᱭᱟ ᱟᱨ ᱵᱟᱝ ᱡᱩᱛᱩ ᱛᱷᱮᱱᱟ ᱵᱚᱞᱮ ᱟᱨ᱾
ᱵᱟᱝ ᱡᱩᱛᱩᱜᱟᱱ ᱫᱚ ᱦᱳᱭ᱾ ᱦᱮᱸ ᱟᱫᱚ ᱱᱚᱛᱮ ᱫᱚ ᱟᱹᱰᱤ ᱟᱜᱮ ᱠᱷᱚᱭ ᱜᱮ ᱚᱱᱠᱟ ᱢᱟᱱᱮ ᱪᱟᱸᱫᱽ ᱵᱚᱹᱭᱥᱟᱹᱠᱷᱼᱼ ᱠᱷᱚᱡ ᱜᱮ ᱟᱲᱟ ᱪᱷᱟᱲᱟᱭ ᱫᱟᱜ ᱤᱫᱤᱭᱮᱫ ᱜᱮᱭᱟ
ᱦᱩᱸᱻ ᱱᱚᱛᱮ ᱦᱚᱸ ᱫᱟᱜ ᱮᱫ ᱠᱟᱱ ᱜᱮᱭᱟ ᱩᱱᱟᱹᱜ ᱠᱷᱚᱡ ᱜᱮ ᱵᱚᱞᱮ᱾
ᱦᱮᱸ ᱚᱱᱟ ᱠᱷᱟᱹᱛᱤᱨ ᱛᱮᱫᱚ ᱦᱚᱲ ᱠᱚ ᱢᱮᱱᱫᱟ ᱯᱟᱥᱮᱱ ᱦᱟᱸ ᱦᱟᱱᱟ ᱞᱟᱦᱟ ᱵᱚᱪᱷᱚᱨ ᱡᱮᱦᱮᱛᱩ ᱮᱨᱟᱯᱼᱼ ᱟᱯᱷᱚᱨ ᱥᱚᱢᱚᱭ ᱵᱟᱭ ᱮᱢ ᱠᱟ ᱠᱚᱣᱟ ᱚᱱᱠᱟ ᱚᱱᱠᱟ ᱵᱟᱝ ᱮᱢ ᱠᱟᱛᱮ ᱱᱚᱜᱭᱚᱭ᱾
ᱱᱟᱭᱮᱫᱟ ᱱᱟᱥᱤ
ᱦᱮᱸ ᱱᱟᱥᱮ ᱦᱚᱸ ᱵᱟᱭ ᱮᱢ ᱞᱮᱫᱟ ᱛᱚᱠᱷᱚᱱᱼᱼ ᱠᱚᱫᱚᱱ ᱫᱚ ᱚᱱᱟ ᱵᱟᱲᱜᱮ ᱠᱚᱨᱮ ᱠᱷᱮᱛ ᱡᱟᱦᱟᱸ ᱠᱚ ᱚᱱᱟ ᱜᱚᱰᱟ ᱠᱚ ᱚᱱᱟ ᱠᱚᱨᱮ ᱚᱱᱠᱟ ᱟᱹᱣᱲᱤ ᱚᱫᱟ ᱚᱫᱟ ᱨᱮᱜᱮ ᱢᱟᱱᱮ ᱦᱮᱸ ᱞᱚᱥᱚᱫ ᱞᱚᱥᱚᱫ ᱛᱮᱜᱮ ᱮᱨ ᱵᱟᱲᱟ
ᱞᱚᱥᱚᱫ ᱞᱚᱥᱚᱫ ᱛᱮ ᱮᱨ ᱦᱩᱭ ᱞᱮᱱᱟ ᱟᱨ ᱴᱟᱺᱰᱤ ᱠᱚᱨᱮ ᱦᱚᱸ ᱮᱨ ᱦᱩᱭ ᱞᱮᱱᱟ ᱾
ᱦᱮᱸ ᱴᱟᱺᱰᱤ ᱠᱚᱨᱮ ᱦᱚᱸ ᱟᱫᱚ ᱚᱱᱟ ᱚᱱᱟ ᱵᱩᱡᱽ ᱠᱟᱛᱮ ᱜᱮ ᱱᱤᱭᱟᱹ ᱵᱟᱨ ᱫᱚ ᱟᱡᱚ ᱵᱷᱟᱜᱮ ᱜᱮ ᱱᱚᱣᱟ ᱠᱚᱨᱮ ᱫᱚ ᱢᱟᱱᱮ ᱛᱚᱞᱟ ᱵᱟᱲᱟ ᱦᱩᱭ ᱠᱟᱱᱟ ᱟᱨᱠᱤ ᱾
ᱞᱟᱦᱟ ᱨᱮᱜᱮᱠᱚ ᱤᱭᱟᱹ ᱵᱟᱲ ᱟᱠᱟᱫᱟ ᱱᱚᱣᱟ ᱠᱚᱨᱮᱦ ᱞᱟᱦᱟ ᱨᱮᱜᱮ ᱵᱚᱞᱮ ᱟᱫᱚ ᱟᱫᱚ ᱱᱤᱛ ᱦᱚᱸ ᱵᱟᱞᱮ ᱠᱚ ᱤᱭᱟᱹᱭᱮ ᱠᱟᱱ ᱜᱮᱭᱟ ᱡᱟᱦᱟᱸᱭ ᱠᱚᱫᱚ ᱮᱨ ᱟᱯᱷᱚᱨ ᱫᱟ ᱠᱚ ᱵᱚᱞᱮ
ᱦᱳᱭ ᱦᱩᱸ ᱟᱨ ᱤᱭᱟᱹ ᱦᱚᱸ ᱦᱮᱸ ᱡᱚᱛᱚ ᱢᱤᱫ ᱫᱷᱟ ᱫᱚ ᱵᱟᱝ-ᱟ ᱛᱟᱨᱯᱚᱨᱮ ᱱᱤᱛᱚᱜ ᱫᱚ ᱠᱤᱨᱤᱧᱟᱜ ᱦᱩᱲᱩ ᱡᱤᱛᱩ ᱤᱛᱟᱹ ᱫᱚ ᱠᱤᱨᱤᱧᱚᱜ ᱠᱟᱱ ᱛᱮᱦᱚᱸ ᱪᱚᱞᱡᱟ ᱟᱹᱭᱠᱟᱹᱜ ᱠᱟᱱᱟ ᱡᱮ ᱮᱨ ᱠᱟᱛᱮᱫ ᱡᱩᱫᱤ ᱚᱱᱟ ᱫᱚ ᱵᱮᱠᱟᱨᱚᱜ-ᱟ ᱛᱟᱦᱚᱞᱮ ᱦᱟᱸᱜ ᱯᱷᱤᱨ ᱟᱵᱟᱨ ᱠᱤᱨᱤᱧ ᱦᱩᱭᱩᱜ-ᱟ᱾ ᱟᱨ ᱥᱮᱫᱟᱭ ᱫᱚ ᱚᱲᱟᱜ ᱨᱮᱱᱟᱜ ᱦᱮᱸ ᱥᱮᱫᱟᱭ ᱫᱚ ᱚᱲᱟᱜ ᱨᱮᱱᱟᱜ ᱜᱮᱵᱚᱱ ᱫᱚᱦᱚᱭᱮᱫ ᱛᱟᱦᱮᱸ ᱛᱚ ᱦᱮᱸ ᱢᱟ ᱚᱲᱟᱜ ᱨᱮᱱᱟᱜ ᱠᱟᱱᱟ ᱵᱟᱝ ᱡᱟᱱᱟᱢ ᱱᱟ ᱜᱷᱩᱨᱮ ᱟᱵᱟᱨ ᱛᱮ᱾
ᱦᱮᱸ ᱟᱵᱟᱨ ᱵᱚᱞᱮ ᱟᱨᱦᱚᱸ ᱟᱨ ᱞᱟᱦᱟ ᱨᱮᱦᱚᱸ ᱠᱚ ᱮᱨᱮ ᱠᱟᱱ ᱛᱟᱦᱮᱱᱟ ᱠᱚᱢ ᱥᱚᱠᱚᱢ ᱮᱠ ᱢᱟᱹᱦᱱᱟᱹ ᱞᱟᱦᱟ ᱨᱮᱠᱚ ᱮᱨᱮ ᱠᱟᱱ ᱛᱟᱦᱮᱸᱱᱟ᱾
ᱦᱳᱭ ᱦᱳᱭ ᱦᱳᱭ᱾ ᱟᱵᱤᱱ ᱥᱚᱵᱡᱤ ᱠᱚᱫᱚ ᱛᱟᱦᱚᱞᱮ ᱪᱮᱫ ᱠᱚ ᱟᱯᱮ ᱥᱮᱫ ᱫᱚ ᱱᱤᱛᱚᱜ ᱫᱚ ᱦᱩᱭᱩᱜ ᱠᱟᱱᱟ?
ᱥᱚᱵᱽᱡᱤ ᱠᱚᱫᱚ ᱱᱤᱛᱚᱜ ᱫᱚ ᱚᱱᱮ ᱠᱟᱨᱞᱤ, ᱡᱷᱤᱜᱟᱹ ᱜᱮ ᱾
ᱚᱱᱟ ᱛᱮᱜᱮ
ᱱᱚᱛᱮ ᱦᱚᱸ ᱚᱱᱠᱟᱜ ᱜᱮ ᱵᱮᱜᱟᱹᱲ ᱠᱚ ᱾ ᱟᱯᱮ ᱚᱱᱛᱮ ᱫᱚ?
ᱪᱟᱥ ᱫᱚᱠᱚ ᱪᱟᱥ ᱜᱮᱭᱟ ᱵᱚᱞᱮ ᱟᱞᱮ ᱵᱟᱞᱮ ᱪᱟᱥ ᱵᱟᱲᱟᱭ ᱛᱮ ᱴᱷᱤᱠᱟᱹ ᱫᱟᱲᱮᱜ ᱠᱟᱱᱟ ᱚᱱᱟ ᱵᱟᱞᱮ ᱪᱤᱠᱟᱹ ᱠᱩ ᱦᱮᱸ ᱵᱚᱞᱮ ᱡᱷᱤᱸᱜᱟᱹ, ᱠᱟᱨᱞᱤ ᱫᱚᱞᱮ ᱪᱟᱥ ᱜᱮᱭᱟ ᱞᱮ᱾ ᱚᱱᱟ ᱵᱮᱜᱟᱹᱲ ᱠᱚᱦᱚᱸ ᱪᱟᱥ ᱵᱟᱲᱟ ᱫᱚ ᱦᱩᱭ ᱫᱚ ᱪᱟᱥ ᱵᱟᱲᱟ ᱜᱮᱭᱟ ᱠᱚ ᱧᱮᱱ ᱵᱟᱲᱟ ᱠᱟᱱ ᱜᱮᱭᱟ, ᱠᱚᱢ ᱢᱟᱛᱨᱟ ᱨᱮᱜᱮ ᱪᱟᱹᱥ ᱟᱯᱮ ᱫᱚ ᱛᱚᱵᱮ ᱪᱮᱫ ᱠᱚᱯᱮ ᱪᱟᱥ ᱛᱟᱦᱮᱱᱟ?
ᱟᱞᱮ ᱦᱚᱸ ᱚᱲᱟᱜ ᱨᱮᱫᱚ ᱵᱟᱝ ᱞᱮ ᱪᱟᱹᱥ ᱛᱟᱦᱮᱱᱟ, ᱛᱚᱵᱮ ᱚᱲᱟᱜ ᱨᱮ ᱫᱟᱜ ᱢᱮᱱᱟᱜ ᱛᱮᱫᱚ ᱚᱲᱟᱜ ᱡᱚᱢ ᱞᱮᱠᱟ ᱫᱚᱞᱮ ᱪᱟᱥ ᱵᱟᱲᱟᱭ ᱜᱮ ᱠᱩᱫᱽᱨᱤ ᱠᱚ, ᱠᱟᱞᱞᱟ ᱠᱚ, ᱵᱷᱮᱱᱰᱤ ᱠᱚ, ᱵᱮᱜᱟᱹᱲ ᱠᱚ, ᱠᱚ ᱚᱱᱟ ᱠᱚᱫᱚ ᱞᱮ ᱚᱲᱟᱜ ᱨᱮᱱᱟᱜ ᱡᱚᱢ ᱚᱲᱟᱜ ᱨᱮ ᱛᱟᱦᱮᱱ ᱦᱚᱛᱮᱫ ᱛᱮᱜᱮ, ᱤᱱᱟᱹ ᱴᱩᱠᱩ ᱠᱚ ᱡᱟᱛᱮ ᱱᱤᱭᱟᱹ ᱵᱟᱨ ᱫᱚ ᱥᱚᱵᱽᱡᱤ ᱨᱮᱱᱟᱜ ᱫᱟᱢ ᱫᱚ ᱟᱹᱰᱤ ᱟᱭᱢᱟ ᱟᱭᱢᱟ ᱛᱟᱦᱞᱮ ᱠᱤᱨᱤᱧ ᱡᱚᱢ ᱫᱚ ᱠᱟᱹᱴᱤᱡ ᱠᱟᱴᱤᱡ ᱤᱭᱟᱹᱜ ᱠᱟᱱᱟ᱾
ᱩᱸᱦ ᱢᱩᱥᱠᱤᱞ ᱧᱚᱜ ᱢᱩᱥᱠᱤ, ᱴᱟᱱᱟ ᱴᱟᱹᱱᱤ ᱵᱚᱞᱮ ᱢᱩᱥᱠᱤᱞ ᱧᱚᱜ ᱵᱩᱡᱷᱟᱹᱜ ᱠᱟᱱᱟ ᱛᱷᱚᱲᱟ ᱜᱟᱱ᱾
ᱦᱳᱭ! ᱟᱨ ᱠᱤᱨᱤᱧ ᱡᱚᱢ ᱟᱨ ᱠᱟᱢᱤ ᱡᱚᱝ ᱦᱚᱲ ᱛᱚ᱾
ᱦᱩᱸ
ᱞᱟᱹᱤᱱ ᱫᱚᱜ ᱩᱱᱟᱹᱜ ᱜᱟᱱ ᱫᱚ ᱵᱟᱝ ᱦᱩᱭᱩᱜ ᱠᱟᱱᱛᱮ, ᱛᱟᱦᱮᱞᱮ ᱫᱚ ᱥᱟᱹᱭ ᱚᱲᱟᱜ ᱨᱮᱵᱚᱱ ᱛᱟᱦᱮᱸᱱᱟ ᱚᱲᱟᱜ ᱨᱮ ᱫᱟᱜ ᱠᱚ ᱢᱮᱱᱟᱜ ᱛᱮᱫᱚ ᱛᱟᱦᱚᱞᱮ
ᱦᱚᱸ ᱚᱲᱟᱜ ᱡᱚᱢ ᱞᱮᱠᱟ ᱫᱚ ᱨᱚᱦᱚᱭ ᱠᱷᱟᱡ ᱫᱚ ᱜᱟᱱᱚᱜ ᱜᱮᱭᱟ ᱵᱚᱞᱮ᱾ ᱡᱟᱜᱮ ᱚᱲᱟᱜ ᱩᱱᱟᱹᱜ ᱫᱚ ᱨᱚᱦᱚᱭ ᱞᱮᱠᱷᱟᱡ ᱫᱚ ᱢᱚᱸᱡᱽ ᱜᱮ ᱦᱩᱭ ᱠᱚᱜ ᱢᱚᱛᱞᱳᱵ ᱚᱲᱟᱜ ᱨᱮᱱᱟᱜ ᱦᱚᱸ ᱟᱨ ᱢᱚᱡᱽ ᱮᱢ ᱡᱚᱢᱟ ᱦᱮᱸᱪᱮ ᱢᱚᱡᱽ ᱜᱮ ᱵᱩᱡᱟᱹᱣ ᱟᱞᱟᱝ ᱚᱲᱟᱜ ᱨᱮᱱᱟᱜ ᱠᱟᱱᱟ᱾ ᱦᱩᱸ, ᱟᱨ ᱚᱱᱟ ᱵᱟᱡᱟᱨ ᱠᱚᱨᱮ ᱫᱚ ᱛᱤᱱᱟᱹᱜ ᱫᱤᱱ ᱨᱮᱱᱟᱜ ᱠᱚ ᱫᱚᱦᱚ ᱠᱟᱜ ᱠᱟᱱᱟ, ᱟᱹᱰᱤ ᱢᱩᱥᱠᱤᱞ ᱵᱟᱝ ᱵᱩᱡᱩᱜ ᱠᱟᱱᱟ ᱵᱩᱡᱽ ᱜᱮ᱾
ᱛᱟ ᱦᱚᱸ ᱟᱨ ᱟᱞᱮ ᱫᱚ ᱠᱟᱹᱴᱤᱡ ᱟᱹᱛᱩ ᱥᱟᱹᱭᱤᱰ ᱠᱟᱱ ᱛᱮ ᱫᱚᱞᱮ ᱨᱚᱠᱟ ᱥᱚᱵᱽᱡᱤ ᱦᱚᱸ ᱧᱟᱢ ᱫᱚᱞᱮ ᱧᱟᱢ ᱜᱮᱭᱟ, ᱟᱫᱚ ᱚᱱᱮ ᱱᱤᱭᱟᱹ ᱵᱟᱨ ᱫᱚ ᱟᱹᱰᱤ ᱟᱭᱢᱟ ᱫᱟᱢ᱾
ᱟᱹᱛᱩ ᱠᱚᱨᱮᱢ ᱪᱟᱞᱟᱣ ᱞᱮᱱᱠᱷᱟᱱ ᱫᱚ ᱧᱟᱢᱚᱜ ᱜᱮᱭᱟ ᱟᱨ ᱫᱟᱢ ᱫᱚ ᱮᱸᱛᱮᱜ
ᱫᱟᱢ ᱫᱚ ᱱᱤᱭᱟᱹ ᱵᱟᱨ ᱫᱚ ᱟᱹᱰᱤ ᱡᱟᱹᱥᱛᱤ ᱜᱮᱭᱟ ᱱᱤᱭᱟᱹ ᱵᱟᱨ ᱫᱚ ᱮᱴᱟᱜ ᱮᱴᱟᱜ ᱵᱚᱪᱷᱚᱨ ᱛᱩᱞᱚᱱᱟ ᱠᱷᱚᱡ ᱫᱚ ᱱᱤᱭᱟᱹ ᱵᱟᱨ ᱫᱚ ᱟᱹᱰᱤ ᱡᱟᱹᱥᱛᱤ ᱜᱮᱭᱟ᱾ ᱥᱩᱵᱽᱡᱤ ᱠᱚᱨᱮᱱᱟᱜ ᱫᱟᱢ ᱫᱚ ᱢᱟᱱᱮ ᱠᱤᱨᱤᱧ ᱠᱟᱛᱮᱜ ᱡᱚᱢ ᱫᱚ ᱠᱟᱹᱴᱤᱡ ᱟᱹᱰᱤ ᱡᱟᱹᱥᱛᱤ ᱞᱟᱜᱟᱜ ᱠᱟᱱ ᱛᱚᱵᱮ ᱵᱚᱞᱮᱜ ᱦᱮᱸ ᱢᱟᱭᱟ ᱟᱹᱭᱠᱟᱹᱜᱼᱟ᱾
ᱦᱮᱸ ᱯᱤᱡᱟ ᱡᱚᱛᱚ ᱡᱤᱱᱤᱥ ᱠᱤᱨᱤᱧ ᱠᱟᱛᱮᱜ ᱡᱚᱢ ᱠᱷᱟᱡ ᱫᱚ ᱢᱩᱥᱠᱤᱞ ᱧᱚᱜ ᱜᱮ ᱵᱩᱡᱟᱹᱜ
ᱦᱩᱸᱻ ᱦᱩᱸ᱾ ᱫᱟᱜ ᱦᱚᱛᱮᱫ ᱛᱮᱫᱚ ᱱᱤᱛᱚᱜ ᱫᱚ ᱱᱚᱜᱼᱚᱭ ᱫᱟᱜ ᱵᱟᱲᱟ ᱟᱠᱟᱫ ᱛᱮᱫᱚ ᱱᱤᱭᱟᱹ ᱵᱟᱲᱜᱮ ᱠᱚᱨᱮ ᱦᱚᱸ ᱟᱲᱟᱜ ᱠᱚ ᱧᱟᱢᱚᱜ ᱠᱟᱱ ᱜᱮᱭᱟ ᱟᱲᱟᱜ ᱥᱟᱠ ᱨᱟᱢ ᱠᱚᱦᱚᱸ,
ᱦᱩᱸ
ᱚᱱᱟ ᱠᱷᱟᱹᱛᱤᱨ ᱛᱮᱫᱚ, ᱦᱮᱸ ᱟᱨᱦᱚᱸ ᱟᱹᱰᱤ ᱜᱮ ᱥᱚᱭᱠᱟᱜᱼᱟ᱾ ᱟᱨ ᱱᱚᱣᱟ ᱟᱲᱟᱜ ᱠᱚᱫᱚ ᱦᱚᱸᱜᱚᱭ ᱡᱟᱦᱟᱸ ᱵᱟᱲᱜᱮ ᱟᱲᱟᱜ ᱵᱚᱱ ᱢᱮᱛᱟᱜ ᱠᱟᱱᱟ ᱚᱱᱟ ᱫᱚ, ᱱᱚᱣᱟ ᱥᱚᱢᱚᱭ ᱨᱮᱜᱮ ᱧᱟᱢᱚᱜ ᱛᱟᱦᱮᱱ᱾
ᱦᱩᱸ ᱡᱚᱱᱰᱟᱨᱟ ᱠᱚᱯᱮ ᱪᱟᱥ ᱛᱟᱦᱮᱱᱟ ᱛᱚᱵᱮ, ᱥᱮ ᱵᱟᱝ?
ᱦᱮᱸ ᱪᱟᱥ ᱫᱚᱠᱚ ᱪᱟᱥ
ᱩᱸ ᱪᱟᱥ ᱜᱮ ᱾ ᱦᱟᱞᱳ?
ᱟᱯᱮ ᱫᱚᱯᱮ ᱡᱚᱢ ᱵᱟᱲᱟ ᱦᱟᱠᱟᱫᱟ ᱥᱮ ᱵᱟᱝ?
ᱪᱤᱜ ᱪᱚ?
ᱮᱻᱱᱮ ᱡᱚᱱᱰᱨᱟ ᱵᱟᱲᱜᱮ ᱵᱷᱤᱛᱤᱨ ᱠᱚᱨᱮ ᱡᱟᱦᱟᱸ ᱟᱲᱟᱜ ᱠᱚ ᱦᱩᱭᱩᱜᱼᱟ᱾
ᱦᱮᱸ ᱦᱮᱸ ᱚᱱᱟ ᱡᱚᱢ ᱜᱤ, ᱯᱩᱨᱟᱹ ᱵᱮᱥᱤᱠᱟ ᱛᱟᱦᱮᱱᱟ ᱯᱩᱨᱟᱹ ᱵᱮᱥ᱾ ᱚᱱᱟ ᱠᱚ ᱟᱲᱟᱜ ᱫᱚ, ᱦᱮᱞᱳ? ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱵᱟᱝ ᱟᱸᱡᱚᱢᱚᱜ ᱠᱟᱱᱟ ᱥᱮ ᱦᱮᱞᱳ ᱦᱮᱞᱳ ᱦᱮᱞᱳ ᱵᱟᱵᱮᱱ ᱟᱡᱚᱢ ᱫᱟ? ᱦᱮᱞᱳ ᱦᱮᱞᱳ ᱦᱮᱞᱳ ᱦᱮᱞᱳ, ᱱᱮᱴᱣᱟᱹᱨᱠ ᱯᱨᱚᱵᱞᱮᱢ ᱫᱟᱭ ᱥᱮ ᱦᱮᱞᱳ ᱦᱮᱞᱳ ᱦᱮᱞᱳ ᱵᱟᱵᱮᱱ ᱨᱚᱲᱮᱫ ᱠᱟᱱ? ᱦᱮᱞᱳ ᱦᱮᱞᱳ